ᱪᱮᱫ ᱵᱤᱱ ᱪᱤᱠᱟᱹᱭ ᱫᱟ?
ᱦᱳᱭ ᱡᱚᱦᱟᱨ ᱜᱮ᱾
ᱦᱮᱸ ᱦᱮᱸ ᱡᱚᱦᱟᱨ ᱜᱮ ᱟᱨ ᱞᱟᱹᱭᱮᱫᱟᱞᱤᱧ ᱪᱮᱫ ᱠᱚᱵᱤᱱ ᱪᱤᱠᱟᱹ ᱵᱟᱲᱟᱭᱮᱫᱟ‌?
ᱚᱲᱟᱜ ᱠᱚᱨᱮ ᱜᱮ᱾ ᱚᱱᱠᱟᱱ ᱠᱚᱫᱚ ᱵᱟᱹᱫᱽ ᱠᱚᱨᱮ ᱜᱮ ᱠᱟᱹᱢᱤ ᱦᱩᱭᱩᱜ ᱠᱟᱱᱟ ᱮᱠᱷᱚᱱ᱾
ᱟᱪᱪᱷᱟ ᱚᱲᱟᱜ ᱠᱚᱨᱮ ᱜᱮᱵᱤᱱ ᱛᱟᱦᱮᱱ ᱜᱮᱭᱟ ᱥᱮ ᱱᱚᱝᱠᱟ ᱡᱟᱦᱟᱸ ᱠᱚᱨᱮ ᱱᱚᱝᱠᱟ ᱛᱟᱦᱮᱸ ᱠᱟᱛᱮ ᱵᱤᱱᱼᱼ ᱚᱞᱚᱜ ᱯᱟᱲᱦᱟᱣ ᱵᱟᱲᱟᱜ ᱜᱮᱭᱟ ᱵᱤᱱ?
ᱦᱮᱸ ᱚᱞᱚᱜ ᱯᱟᱲᱦᱟᱣ ᱫᱚ ᱦᱩᱭᱩᱜ ᱜᱮᱭᱟ ᱟᱫᱚ ᱮᱠᱷᱚᱱ ᱫᱚ ᱟᱫᱚᱼᱼ ᱢᱟᱴ ᱠᱚᱨᱮ ᱠᱟᱹᱢᱤ ᱦᱩᱭᱩᱜ ᱠᱟᱱᱟ ᱦᱩᱲᱩ ᱨᱚᱦᱚᱭ ᱴᱟᱭᱤᱢ ᱚᱱᱟᱛᱮ ᱮᱠᱷᱚᱱ ᱚᱲᱟᱜ ᱠᱚᱨᱮ ᱜᱮ᱾ ᱦᱟᱸ ᱟᱵᱤᱱᱫᱚ?
ᱟᱹᱞᱤᱧ ᱦᱚᱸ ᱚᱱᱠᱟᱼᱼ ᱢᱟᱱᱮ ᱵᱟᱹᱫᱽ ᱠᱚᱨᱮ ᱦᱚᱸ ᱠᱟᱹᱢᱤ ᱵᱟᱲᱟᱭ ᱜᱮᱭᱟᱞᱤᱧ ᱚᱞᱚᱜ ᱯᱟᱲᱦᱟᱣ ᱦᱚᱸ ᱚᱞᱚᱜ ᱯᱟᱲᱦᱟᱣ ᱵᱟᱲᱟᱜ ᱜᱮᱭᱟᱞᱤᱧ᱾ ᱵᱟᱱᱟᱨ ᱜᱮ ᱥᱤᱡᱤᱱ ᱨᱮ ᱵᱟᱱᱟᱨᱜᱮ ᱠᱟᱹᱢᱤ ᱦᱩᱭᱩᱜ ᱜᱮᱭᱟ᱾ ᱚᱞᱚᱜ ᱯᱟᱲᱦᱟᱣ ᱥᱚᱢᱚᱭ ᱚᱞᱚᱜ ᱯᱟᱲᱦᱟᱣ ᱵᱟᱹᱫᱽ ᱨᱮᱱᱟᱜ ᱠᱟᱹᱢᱤ ᱥᱚᱢᱚᱭᱼᱼ
ᱟᱨᱵᱤᱱᱟᱜ ᱫᱚ ᱴᱟᱥᱠ ᱛᱤᱱᱟᱹᱜ ᱵᱟᱹᱠᱤ ᱛᱮ?
ᱟᱹᱞᱤᱧ ᱫᱚ ᱟᱹᱰᱤ ᱜᱟᱱ ᱜᱮ ᱵᱟᱹᱜᱤ ᱜᱮᱛᱟᱞᱤᱧᱟ᱾
ᱟᱼᱟᱪᱪᱷᱟ ᱟᱪᱪᱷᱟ
ᱟᱵᱤᱱᱟᱜ ᱫᱚ?
ᱟᱹᱞᱤᱧᱟᱜ ᱫᱚ ᱢᱮᱱᱟᱜᱼᱟ ᱳᱭ ᱟᱨ ᱱᱚᱴᱤ ᱜᱟᱱ ᱢᱮᱱᱟᱜᱼᱟ᱾
ᱟᱞᱤᱧ ᱫᱚ ᱱᱚᱜᱚᱭ ᱛᱚ ᱱᱟᱣᱟ ᱜᱮᱞᱤᱧ ᱱᱟᱣᱟ ᱜᱮᱞᱤᱧ ᱠᱷᱩᱞᱟᱹᱣ ᱠᱟᱫᱟ ᱟᱨᱠᱤ ᱵᱟᱨᱭᱟ ᱯᱮᱭᱟ ᱜᱮ ᱦᱩᱭ ᱠᱟᱱᱟ᱾ ᱛᱚᱵᱮ ᱠᱷᱟᱱ ᱵᱟᱹᱫᱽ ᱠᱟᱹᱢᱤ ᱠᱚᱫᱚ ᱵᱤᱱ ᱪᱟᱞᱟᱣ ᱵᱟᱲᱟ ᱠᱟᱱᱟ ᱥᱮ ᱵᱟᱝ? ᱦᱩᱸᱢ᱾ ᱞᱟᱹᱭ ᱫᱤᱧ ᱵᱟᱹᱫᱽ ᱠᱟᱹᱢᱤ ᱠᱚᱫᱚ ᱵᱤᱱ ᱪᱟᱞᱟᱣ ᱵᱟᱲᱟ ᱠᱟᱱ ᱜᱮᱭᱟ ᱥᱮ ᱵᱟᱝ?
ᱦᱮᱸ ᱪᱟᱞᱟᱣ ᱵᱟᱲᱟ ᱫᱚ ᱦᱩᱭ ᱠᱟᱱᱟ᱾ ᱛᱮᱦᱮᱧ ᱫᱚ ᱪᱟᱞᱟᱣ ᱦᱩᱭ ᱞᱮᱱᱟ ᱠᱟᱹᱴᱤᱡ ᱟᱫᱚᱼᱼ ᱚᱲᱟᱜ ᱦᱚᱸ ᱫᱟᱹᱲ ᱦᱩᱭ ᱮᱱᱟ, ᱠᱤᱪᱷᱩ ᱠᱷᱚᱱ ᱠᱟᱹᱢᱤ ᱵᱟᱲᱟ ᱠᱟᱛᱮ᱾ ᱟᱨ ᱪᱮᱫ ᱞᱮᱠᱟ ᱥᱮᱨᱢᱟ ᱡᱟᱹᱲᱤ ᱪᱮᱫ ᱞᱮᱠᱟ ᱟᱯᱮ ᱥᱮᱫ?
ᱥᱮᱨᱢᱟ ᱡᱟᱹᱲᱤ ᱫᱚ ᱦᱮᱸ ᱢᱤᱫ ᱜᱷᱟᱲᱤ ᱠᱟᱛᱮ ᱥᱮᱨᱢᱟ ᱡᱟᱹᱲᱤᱭᱮᱫᱟ ᱢᱤᱫ ᱜᱷᱟᱲᱤ ᱠᱟᱛᱮ ᱫᱚᱢᱮ ᱜᱮ ᱥᱤᱛᱩᱝ ᱠᱟᱱᱟ ᱟᱞᱮᱥᱮᱫ ᱫᱚ᱾ ᱟᱯᱮ ᱥᱮᱫᱜᱮ ᱚᱠᱟ ᱞᱮᱠᱟ?
ᱟᱞᱮᱥᱮᱫ ᱦᱚᱸ ᱚᱱᱠᱟ ᱜᱮ ᱢᱤᱫ ᱜᱷᱟᱹᱲᱤ ᱠᱟᱛᱮ ᱥᱮᱨᱢᱟ ᱡᱟᱹᱲᱤᱭᱮᱫᱟᱭ ᱠᱤᱪᱷᱩ ᱠᱷᱚᱱ ᱞᱟᱦᱟᱜᱮ ᱥᱮᱨᱢᱟ ᱡᱟᱹᱲᱤᱭᱮᱫ ᱛᱟᱦᱮᱸᱜ ᱟᱨ ᱱᱤᱛᱚᱜ ᱢᱟ ᱟᱰᱤ ᱡᱳᱨᱮ ᱥᱤᱛᱩᱝ ᱠᱟᱫᱟ᱾
ᱦᱮᱸ᱾ ᱢᱟᱱᱮ ᱮᱢᱚᱱ ᱡᱳᱨᱛᱮ ᱥᱤᱛᱩᱝᱮᱫᱟᱭ ᱡᱟᱦᱟᱸ ᱫᱚ ᱵᱟᱹᱫᱽ ᱨᱮᱢ ᱛᱟᱦᱮᱱ ᱨᱮᱦᱚᱸ ᱵᱟᱝ ᱥᱟᱦᱟᱜᱼᱟ ᱢᱟᱱᱮᱼᱼ ᱫᱚᱢᱮᱜᱮ ᱫᱚᱢᱮᱜᱮ ᱮᱞᱟᱝ ᱵᱩᱡᱷᱟᱹᱜ ᱠᱟᱱᱟ᱾
ᱚᱱᱠᱟᱜᱮ ᱵᱟᱝ ᱥᱟᱦᱟᱜ ᱠᱟᱱᱟ ᱚᱱᱟ ᱥᱤᱛᱩᱝ ᱠᱚ ᱟᱨ ᱥᱮᱛᱟᱜ ᱡᱩᱫᱤᱼᱼ ᱥᱤᱛᱩᱝ ᱡᱩᱫᱤ ᱥᱤᱛᱩᱝ ᱟᱭ ᱟᱫᱚ ᱡᱩᱫᱤ ᱥᱮᱛᱟᱜ ᱠᱷᱚᱱ ᱛᱟᱦᱮᱸ ᱦᱩᱭᱩᱜᱼᱟ ᱛᱟᱦᱚᱞᱮ ᱛᱚᱵᱩ ᱦᱚᱲᱢᱚ ᱨᱮᱼᱼ ᱟᱹᱰᱤᱛᱮᱫᱜᱮ ᱤᱭᱟᱹᱜᱼᱟ ᱟᱨ ᱟᱪᱠᱟ ᱜᱮ ᱡᱩᱫᱤ ᱥᱤᱛᱩᱝ ᱟᱭ ᱟᱫᱚ ᱚᱱᱟ ᱥᱤᱛᱩᱝ ᱫᱚ ᱟᱫᱚ ᱵᱟᱝ ᱥᱟᱦᱟᱜ ᱠᱟᱱᱟ᱾
ᱦᱳᱭ ᱦᱳᱭ᱾ ᱟᱨ ᱛᱟᱦᱮᱸ ᱯᱟᱹᱨᱠᱟᱹᱼᱼ ᱠᱟᱹ ᱦᱚᱲ ᱫᱚ ᱡᱟᱦᱟᱸᱭ ᱵᱟᱹᱫᱽ ᱠᱷᱮᱛ ᱠᱚᱨᱮ ᱠᱟᱹᱢᱤ ᱯᱟᱹᱨᱠᱟᱹᱣ ᱠᱟᱱᱟ ᱠᱚ ᱛᱟᱦᱮᱸ ᱯᱟᱹᱨᱠᱟᱹᱣ ᱠᱟᱱᱟ ᱠᱚ ᱥᱤᱛᱼᱼ ᱛᱩᱝ ᱠᱚᱨᱮ ᱩᱱᱠᱩ ᱫᱚ ᱱᱤᱭᱟᱹ ᱥᱤᱛᱩᱝ ᱠᱚᱫᱚ ᱪᱮᱫ ᱦᱚᱸ ᱵᱟᱝᱠᱚ ᱢᱚᱱᱮᱭᱟᱜ ᱜᱮᱭᱟ ᱟᱨ ᱡᱟᱦᱟᱸᱭ ᱠᱚ ᱢᱟᱱᱮ ᱟᱵᱚ ᱠᱚ ᱡᱩᱫᱤᱼᱼ ᱵᱟᱝᱵᱚᱱ ᱛᱟᱦᱮᱸ ᱯᱟᱹᱨᱠᱟᱹᱣ ᱟᱠᱟᱱᱟ ᱵᱟᱹᱫᱽ, ᱠᱷᱮᱛ ᱠᱚᱨᱮ ᱫᱚ ᱩᱢᱩᱞ ᱠᱚᱨᱮᱜ ᱜᱮᱵᱚᱱ ᱛᱟᱦᱮᱸ ᱯᱟᱹᱨᱠᱟᱹᱣ ᱠᱟᱱᱟ ᱟᱫᱚ ᱟᱵᱚ ᱡᱩᱫᱤ ᱵᱚᱱ ᱥᱮᱱ ᱞᱮᱱᱠᱷᱟᱱ ᱱᱮ ᱫᱚᱢᱮ ᱥᱤᱛᱩᱝ ᱜᱮᱵᱚᱱ ᱵᱩᱡ ᱜᱮᱭᱟ ᱱᱤᱭᱟᱹ ᱥᱤᱛᱩᱝ ᱜᱮ ᱵᱟᱝᱵᱚᱱ ᱥᱟᱦᱟᱣ ᱫᱟᱲᱮᱭᱟᱜᱼᱟ᱾
ᱦᱳᱭ ᱦᱳᱭ ᱥᱤᱛᱩᱝ ᱜᱮ ᱥᱟᱦᱟᱣ ᱟᱹᱰᱤ ᱠᱚᱥᱴᱚ ᱜᱮ ᱵᱩᱡᱷᱟᱹᱜᱼᱟ᱾
ᱦᱮᱸᱭ ᱾
ᱟᱹᱵᱤᱱ ᱫᱚ ᱢᱟᱱᱮ ᱟᱠᱟ ᱤᱭᱟᱹ ᱱᱚᱣᱟ ᱢᱮᱫᱤᱱᱤᱯᱩᱨ᱾ ᱯᱩᱨ ᱥᱮ ᱮᱴᱟᱜ ᱰᱤᱥᱴᱤᱠ ᱾
ᱢᱮᱫᱽᱱᱤᱯᱩᱨ ᱫᱚ ᱵᱟᱝ ᱟᱹᱞᱤᱧ ᱫᱚ ᱡᱷᱟᱲᱜᱨᱟᱢ ᱾
ᱚᱸᱻ ᱾
ᱟᱪᱪᱷᱟ ᱛᱟᱦᱮ ᱠᱷᱟᱱ ᱾ ᱢᱮᱫᱽᱱᱤᱯᱩᱨ ᱨᱮᱫᱚ ᱪᱮᱫ ᱪᱮᱫ ᱠᱚ ᱚᱱᱠᱟᱱ ᱧᱮᱞ ᱡᱚᱝ ᱡᱟᱭᱜᱟ ᱠᱚ ᱢᱮᱱᱟᱜ ᱟᱠᱟᱫᱟ ᱵᱟᱲᱟᱭ ᱢᱮᱱᱟᱜ ᱛᱟᱵᱤᱱ ᱠᱷᱟᱱ ᱞᱟᱹᱭ ᱵᱤᱱ ᱥᱮ ᱾
ᱧᱮᱞ ᱡᱚᱝ ᱡᱟᱭᱜᱟ ᱫᱚ ᱥᱮᱨᱚᱠᱚᱢ ᱫᱚ ᱵᱟᱹᱱᱩᱜᱼᱟ᱾ ᱢᱮᱱᱟᱜᱼᱟ ᱯᱟᱨᱠ ᱠᱚ ᱢᱮᱱᱟᱜᱼᱟ᱾
ᱦᱮᱸ ᱾
ᱯᱟᱨᱠ ᱠᱚ ᱢᱮᱱᱟᱜᱼᱟ᱾ ᱤᱭᱮ ᱢᱮᱫᱽᱱᱤᱯᱩᱨ ᱨᱮ ᱢᱮᱱᱟᱜᱼᱟ ᱾ ᱜᱚᱵᱜᱚᱲ ᱯᱟᱨᱠ ᱢᱮᱱᱟᱜᱼᱟ᱾ᱚᱱᱟ ᱫᱚ ᱯᱟᱨᱠ ᱫᱚ ᱵᱟᱝ ᱵᱤᱨ ᱥᱚᱸᱜᱮ ᱾ ᱡᱚᱭᱮᱱ ᱜᱮ ᱾
ᱟᱪᱪᱷᱟ ᱾
ᱟᱨ ᱥᱮᱨᱚᱠᱚᱢ ᱡᱟᱭᱜᱟ ᱫᱚ ᱵᱟᱹᱱᱩᱜᱼᱟ᱾ ᱟᱨ ᱡᱟᱭᱜᱟ ᱵᱚᱞᱛᱮ ᱵᱮᱥᱤᱨ ᱵᱷᱟᱜ ᱫᱚ ᱚᱱᱮ ᱵᱟᱸᱠᱩᱲᱟ ᱤᱭᱟᱹ ᱨᱮᱜᱮ ᱢᱮᱱᱟᱜᱼᱟ᱾ ᱵᱟᱸᱠᱩᱲᱟ ᱯᱩᱨᱩᱞᱤᱭᱟ ᱾
ᱦᱳᱭ ᱦᱳᱭ ᱚᱱᱠᱟ ᱧᱮᱞ ᱡᱚᱝ ᱡᱟᱭᱜᱟ ᱠᱚᱫᱚ ᱾
ᱚᱱᱟ ᱠᱚᱨᱮᱜᱮ ᱢᱮᱱᱟᱜᱼᱟᱢ ᱯᱷᱩᱴᱵᱚᱞ ᱾ ᱢᱮᱱᱟᱜᱼᱟ ᱡᱚᱱ ᱵᱟᱸᱠᱩᱲᱟ ᱟᱨ ᱯᱩᱨᱩᱞᱤᱭᱟᱹ ᱥᱮᱫ ᱨᱮ ᱤᱭᱟᱹ ᱢᱮᱱᱟᱜᱼᱟ ᱚᱱ ᱯᱚᱨᱚᱥᱱᱟᱛᱷ ᱯᱟᱦᱟᱲ᱾ ᱟᱨ ᱥᱩᱥᱩᱱᱤᱭᱟᱹ ᱢᱮᱱᱟᱜᱼᱟ ᱾
ᱴᱷᱤᱠ ᱾
ᱱᱚᱣᱟ ᱠᱚᱨᱮ ᱢᱟ ᱚᱱᱠᱟᱱ ᱫᱚ ᱾ ᱚᱱᱠᱟ ᱵᱟᱡᱟᱨ ᱠᱚ ᱚᱱᱟ ᱠᱚᱜᱮ ᱾
ᱚ ᱛᱚᱵᱮ ᱠᱷᱟᱱ ᱟᱯᱮ ᱢᱮᱫᱽᱱᱤᱯᱩᱨ ᱥᱮᱫ ᱨᱮᱢᱟ ᱧᱮᱞᱟ ᱾ ᱠᱟᱱᱟ ᱡᱟᱹᱥᱛᱤ ᱠᱟᱭᱛᱮ ᱢᱟᱱᱮ ᱟᱞᱩ ᱠᱚ ᱫᱚᱢᱮ ᱠᱚ ᱪᱟᱥ ᱜᱮᱭᱟ ᱟᱫᱚ ᱟᱯᱮ ᱦᱚᱸᱯᱮ ᱪᱟᱥ ᱵᱟᱲᱟᱭ ᱜᱮᱭᱟ ᱥᱮ ᱾
ᱦᱩᱸ ᱟᱞᱩ ᱫᱚ ᱟᱞᱮ ᱦᱚᱸ ᱫᱚᱢᱟᱱᱮ ᱪᱟᱥ ᱜᱮ ᱾ ᱟᱹᱞᱩ ᱫᱚ ᱟᱞᱮ ᱦᱚᱸ ᱫᱚᱢᱞᱮ ᱪᱟᱥᱟ ᱚᱱᱟᱜᱮ ᱢᱮᱱ ᱢᱮᱱ ᱤᱭᱟᱹᱛᱟᱞᱮ ᱚᱱᱟ ᱾ ᱢᱤᱱ ᱪᱟᱥ ᱟᱹᱞᱩ ᱟᱨ ᱦᱩᱲᱩ ᱾ ᱚᱱᱟ ᱨᱮᱜᱮ ᱟᱹᱰᱤ ᱡᱳᱨ ᱠᱚ ᱪᱟᱥᱟ ᱟᱞᱮᱥᱮᱫ ᱫᱚ ᱟᱫᱚ ᱚᱸᱰᱮ ᱠᱷᱚᱱᱜ ᱵᱷᱟᱜᱮ ᱢᱤᱫ ᱥᱟᱶᱛᱮ ᱛᱷᱚᱠᱟ ᱯᱚᱭᱥᱟ ᱦᱤᱡᱩᱜ ᱛᱟᱠᱚᱣᱟ ᱛᱚ ᱦᱚᱲᱟᱜ ᱾ ᱱᱤᱭᱟᱹ ᱥᱮᱨᱢᱟ ᱢᱟ ᱫᱟᱢ ᱵᱟᱝ ᱛᱟᱦᱮᱸ ᱠᱟᱱᱟ ᱱᱤᱭᱟᱹ ᱥᱮᱨᱢᱟ ᱫᱚᱠᱚ ᱞᱚᱥ ᱠᱟᱱᱟ᱾ ᱾ ᱮᱴᱟᱜ ᱮᱴᱟᱜ ᱡᱟᱦᱟᱸ ᱥᱮᱨᱢᱟ ᱫᱟᱢ ᱛᱟᱦᱮᱱᱟ ᱵᱷᱟᱜᱤ ᱜᱮ ᱯᱚᱭᱥᱟ ᱠᱚᱫᱚ ᱠᱚ ᱧᱟᱢᱟ ᱾
ᱟᱪᱪᱷᱟ ᱾
ᱛᱟᱦᱚᱞᱮ ᱟᱯᱮ ᱥᱮᱫ ᱫᱚ ᱟᱹᱞᱩ ᱫᱚ ᱵᱟᱝᱠᱚ ᱪᱟᱥᱟ?
ᱟᱞᱮ ᱥᱮᱫ ᱫᱚ ᱱᱚᱛᱮ ᱫᱚ ᱟᱹᱞᱩ ᱫᱚ ᱾ ᱢᱟᱱᱮ ᱠᱷᱩᱵ ᱮᱠᱴᱟ ᱫᱚ ᱵᱟᱝ ᱢᱟᱱᱮ ᱡᱟᱦᱟᱸᱞᱮᱠᱟ ᱟᱯᱮ ᱥᱮᱫ ᱨᱮᱠᱚ ᱪᱟᱥᱟ ᱵᱤᱠᱷᱟᱛᱚ ᱪᱟᱥ ᱠᱟᱱ ᱛᱟᱯᱮᱭᱟ ᱟᱞᱩ ᱫᱚ ᱟᱞᱮ ᱥᱮᱫ ᱾ ᱟᱫᱚ ᱱᱚᱝᱠᱟ ᱡᱚᱢ ᱢᱚᱛᱚ ᱜᱮ ᱢᱟᱱᱮ ᱪᱷᱳᱚᱴᱚ ᱠᱷᱟᱴᱚ ᱪᱟᱥ ᱵᱟᱲᱟᱭᱟᱠᱚ ᱚᱱᱠᱟ ᱾ ᱚᱱᱠᱟ ᱟᱠᱷᱨᱤᱧ ᱠᱚ ᱞᱟᱹᱜᱤᱫ ᱫᱚ ᱚᱱᱠᱟ ᱫᱚ ᱵᱟᱝᱠᱚ ᱵᱟᱝᱠᱚ ᱪᱟᱥᱤᱭᱟ ᱦᱮᱸ ᱾
ᱥᱴᱳᱨ ᱠᱚᱫᱚ ᱢᱮᱱᱟᱜ ᱥᱮ ᱵᱟᱝ? ᱡᱟᱦᱟᱸ ᱟᱹᱞᱩ ᱠᱚ ᱫᱚᱦᱚᱭ ᱫᱚ ᱾
ᱟᱹᱞᱩ ᱨᱮᱱᱟᱜ ᱥᱴᱳᱨ ᱢᱮᱱᱟᱜ ᱫᱚ ᱢᱮᱱᱟᱜ ᱜᱮᱭᱟ ᱟᱫᱚ ᱾ ᱱᱚᱝᱠᱟ ᱢᱟᱨᱟᱝ ᱟᱠᱟᱨ ᱛᱮᱫᱚ ᱵᱟᱝ ᱢᱟᱱᱮ ᱪᱷᱳᱴᱳ ᱠᱷᱟᱴᱳ ᱛᱟᱦᱮᱸ ᱵᱟᱲᱟᱜ ᱜᱮᱭᱟ ᱾ ᱚᱠᱟ ᱠᱚᱨᱮ ᱪᱚ ᱢᱮᱱᱟᱜ ᱜᱮᱭᱟ ᱩᱱᱟᱹᱜ ᱫᱚ ᱵᱟᱹᱞᱤᱧ ᱵᱟᱰᱟᱭᱟ ᱡᱟᱹᱦᱩ ᱢᱮᱱᱟᱜ ᱫᱚ ᱢᱮᱱᱟᱜ ᱜᱮᱭᱟ ᱾
ᱟᱪᱪᱷᱟ ᱟᱯᱮᱭᱟᱜ ᱠᱟᱪᱷᱟ ᱠᱟᱪᱷᱤ ᱫᱚ ᱵᱟᱹᱱᱩᱜᱼᱟ ᱾
ᱦᱮᱸ ᱦᱮᱸ ᱟᱞᱮ ᱠᱟᱪᱷᱟ ᱠᱟᱪᱷᱤ ᱫᱚ ᱵᱟᱹᱱᱩᱜ ᱟᱠᱟᱫᱟ ᱟᱫᱚ ᱟᱞᱮᱥᱮᱫ ᱫᱚ ᱱᱚᱝᱠᱟ ᱟᱞᱩ ᱪᱟᱥ ᱜᱮ ᱾ ᱛᱚ ᱵᱟᱝ ᱦᱩᱭᱩᱜ ᱜᱮᱭᱟ ᱡᱩᱫᱤ ᱪᱟᱥ ᱠᱚ ᱦᱩᱭ ᱠᱚᱜ ᱠᱷᱟᱱ ᱛᱟᱦᱚᱞᱮ ᱛᱟᱜᱤ ᱠᱚᱫᱚ ᱛᱟᱦᱮᱸ ᱠᱚᱜᱼᱟ ᱾
ᱟᱯᱮ ᱥᱮᱫ ᱫᱚ ᱢᱟᱱᱮ ᱟᱞᱟᱫᱟ ᱨᱚᱠᱚᱢ ᱦᱟᱥᱟ ᱟᱞᱟᱫᱟ ᱨᱚᱠᱚᱢ ᱦᱟᱥᱟ ᱥᱮ ᱫᱟᱜ ᱨᱮᱱᱟᱜ ᱥᱚᱢᱚᱥᱥᱟ? ᱟᱯᱮ ᱥᱮᱫ ᱫᱚ?
ᱟᱞᱮ ᱥᱮᱫ ᱫᱚ ᱢᱟᱱᱮ ᱟᱯᱮ ᱥᱮᱫ ᱞᱮᱠᱟ ᱡᱟᱦᱟᱸ ᱞᱮᱠᱟ ᱦᱟᱥᱟ ᱚᱱᱠᱟᱱ ᱦᱟ ᱥᱟᱛᱟᱞ ᱥᱮᱫ ᱫᱚ ᱵᱟᱝ ᱟᱞᱮ ᱥᱮᱫ ᱫᱚ ᱠᱟᱹᱴᱤᱡ ᱢᱟᱹᱴᱭᱟᱹᱲ ᱧᱚᱜ ᱴᱟᱭᱤᱯ ᱦᱟᱥᱟ ᱜᱮᱭᱟ᱾ ᱚᱱᱟ ᱠᱷᱟᱹ ᱦᱚᱛᱫ ᱛᱮ ᱚᱱᱟ ᱟᱹᱞᱩ ᱪᱟᱹᱥ ᱠᱚᱫᱚ ᱵᱟᱝ ᱦᱳᱭᱳᱜ ᱜᱮᱭᱟ᱾ ᱞᱟᱹᱭ ᱟᱠᱚ ᱵᱟᱝᱢᱟ ᱟᱹᱞᱩ ᱪᱟᱹᱥ ᱫᱚ ᱵᱟᱹᱞᱤ ᱧᱚᱜ ᱦᱟᱥᱟ ᱨᱮ ᱦᱩᱭᱩᱜᱭ ᱜᱮᱭᱟ᱾ ᱟᱞᱮ ᱥᱮᱫ ᱫᱚ ᱚᱱᱠᱟ ᱵᱟᱹᱞᱤ ᱧᱚᱜ ᱦᱟᱥᱟ ᱠᱚ ᱵᱟᱝ ᱵᱟᱝ ᱠᱟᱱᱟ᱾ ᱚ ᱚᱱᱟ ᱛᱮ᱾
ᱵᱟᱹᱞᱤ ᱦᱚᱸ ᱵᱟᱝ ᱦᱩᱸ ᱢᱟᱱᱮ ᱢᱮᱥᱟ ᱢᱮᱥᱤ᱾
ᱟᱞᱮ ᱥᱮᱫ ᱫᱚ ᱢᱟᱱᱮ ᱚᱱᱠᱟ ᱚᱱᱠᱟᱱ ᱢᱟᱱᱮ ᱡᱟᱦᱟᱸ ᱠᱷᱟᱹᱛᱤᱨ ᱛᱮ ᱟᱹᱞᱩ ᱠᱚ ᱚᱱᱠᱟ ᱡᱚᱜ-ᱟ ᱥᱮ ᱫᱟᱜᱼᱟ᱾ ᱢᱟᱨᱟᱝ ᱢᱟᱨᱟᱝ ᱚᱱᱠᱟ ᱫᱚ ᱟᱞᱮ ᱥᱮᱫ ᱫᱚ ᱚᱱᱠᱟ ᱫᱚ ᱵᱟᱝ ᱫᱟᱜ ᱜᱮᱭᱟ᱾ ᱪᱟᱹᱥ ᱨᱮᱦᱚᱸ ᱠᱚ ᱠᱟᱹᱴᱤᱡ ᱠᱟᱹᱴᱤᱡ ᱜᱮ ᱫᱟᱜ ᱜᱮᱭᱟ᱾ ᱚᱱᱟ ᱠᱷᱟᱹᱛᱤᱨ ᱜᱮ ᱵᱟᱝᱠᱚ ᱪᱟᱹᱥ ᱜᱮᱭᱟ᱾ ᱫᱟᱜ ᱠᱚᱨᱮ ᱱᱟᱜ ᱚᱵᱷᱟᱵᱽ ᱫᱚ ᱵᱟᱹᱱᱩᱜ ᱟᱠᱟᱫ-ᱟ᱾
ᱚ ᱟᱪᱪᱷᱟ, ᱚᱱᱟ ᱦᱟᱥᱟ ᱠᱷᱟᱹᱛᱤᱨ ᱜᱮ ᱵᱟᱢᱯᱮ ᱪᱟᱹᱥ ᱫᱟᱲᱮᱜ-ᱟ᱾
ᱦᱮᱸ,
ᱟᱯᱮ ᱥᱮᱜ ᱫᱚ ᱪᱮᱜ ᱢᱮᱱᱟᱜ-ᱟ ᱵᱮᱥᱤ ᱢᱟᱱᱮ ᱤᱭᱟᱹ ᱤᱭᱟᱹ ᱚᱱᱮ ᱡᱟᱦᱟᱸ᱾ ᱤᱴᱟᱹ ᱵᱷᱟᱸᱴᱟ ᱠᱚ ᱚᱱᱠᱟ ᱱᱟᱜ ᱠᱤᱪᱷᱩ ᱡᱤᱱᱤᱥ ᱠᱚ ᱢᱮᱱᱟᱜ-ᱟ ᱵᱤᱥᱤ ᱵᱟᱝ?
ᱦᱮᱸ ᱦᱮᱸ ᱤᱴᱟᱹ ᱵᱷᱟᱴᱟ ᱠᱚ ᱢᱮᱱᱟᱜ ᱠᱟᱫᱟ ᱟᱞᱮ ᱥᱮᱜ ᱫᱚ ᱤᱴᱟᱹ ᱵᱷᱟ ᱴᱟ᱾ ᱚᱱᱟ ᱠᱚ ᱠᱟᱢᱤ ᱜᱮᱭᱟ ᱠᱚ ᱚᱱᱟ ᱠᱚᱨᱮ ᱠᱚ ᱠᱟᱢᱤ ᱜᱮᱭᱟ ᱠᱚ᱾
ᱦᱳᱭ ᱚᱱᱟ ᱠᱚᱨᱮ ᱜᱮ ᱵᱤᱥᱤ ᱠᱚ ᱠᱟᱹᱢᱤ ᱵᱟᱲᱟᱭᱟ ᱵᱟ᱾
ᱦᱳᱭ ᱟᱫᱚ ᱡᱟᱦᱟᱸᱱᱟᱜ ᱨᱮᱜᱮ ᱠᱟᱢᱤ ᱠᱟᱛᱮᱫ᱾ ᱛᱟᱣ ᱠᱟᱣᱰᱤ ᱛᱚ ᱟᱨᱡᱟᱣ ᱦᱳᱭᱳᱜ-ᱟ᱾
ᱡᱷᱚᱛᱚ ᱦᱚᱲ ᱜᱮ ᱦᱚᱲ ᱢᱟᱛᱨᱚ ᱜᱮ ᱢᱟᱱᱤ ᱢᱟᱛ ᱛᱮᱜᱮ᱾ ᱡᱟᱦᱟᱸᱱᱟᱜ ᱫᱚ ᱵᱟᱝ ᱡᱟᱦᱟᱸᱱᱟᱜ ᱢᱮᱜᱴᱟᱝ ᱠᱟᱹᱢᱤ ᱥᱚᱸᱜᱮ ᱡᱚᱯᱲᱟᱣ ᱛᱟᱦᱮᱸ ᱫᱚ ᱫᱚᱨᱠᱟᱨ ᱠᱟᱱ ᱜᱮᱭᱟ᱾ ᱦᱚᱲᱢᱚ ᱛᱤ ᱡᱟᱸᱜᱟ ᱠᱚᱦᱚᱸ ᱵᱷᱟᱜᱤ ᱛᱟᱦᱮᱱᱟ ᱦᱳᱭ ᱢᱚᱱᱮ ᱡᱤᱣᱤ ᱠᱚᱦᱚᱸ ᱵᱷᱟᱜᱮ ᱛᱟᱦᱮᱱᱟ᱾ ᱡᱷᱚᱛᱚ ᱜᱮ ᱵᱷᱟᱜᱮ ᱛᱟᱦᱮᱱᱟ᱾
᱾ ᱟᱨ ᱟᱢ ᱡᱩᱫᱤ ᱚᱲᱟᱜ ᱨᱮᱜᱮᱢ ᱛᱟᱸᱦᱮ ᱠᱚᱜ ᱟᱢ ᱠᱷᱟᱞᱤ ᱡᱚᱢᱟᱢ᱾ ᱡᱚᱢᱟᱢ ᱡᱟᱯᱤᱫᱟᱢ ᱜᱤᱛᱤᱡᱽ ᱠᱚᱜ ᱟᱢ᱾
ᱡᱚᱢᱟᱢ ᱡᱟᱹᱯᱤᱫᱟᱢ ᱛᱟᱦᱞᱮ ᱠᱷᱟᱱ ᱜᱮ ᱛᱚ ᱡᱚᱢᱟᱜ ᱟᱠᱟᱨᱮᱢ ᱧᱟᱢᱟ ᱛᱟᱯᱚᱨᱮ ᱨᱳᱜᱽ ᱟᱡᱟᱨ᱾ ᱛᱮ ᱜᱷᱮᱨᱟᱣ ᱢᱮᱭᱟᱭ ᱦᱟᱱᱟ ᱱᱚᱣᱟ ᱦᱚᱲᱢᱚ ᱨᱮᱭᱟᱜ᱾
ᱟᱢ ᱦᱚᱭ ᱦᱚᱭ᱾ ᱾ ᱦᱚᱲᱢᱚ ᱠᱚ ᱛᱤᱱᱟᱹᱜ ᱞᱟᱲᱟᱭᱮᱢ ᱫᱚᱦᱚᱭᱟ ᱩᱱᱟᱹᱜ ᱢᱟᱱᱮ ᱦᱚᱲᱢᱚ ᱠᱚ ᱵᱷᱟᱜᱤ ᱛᱟᱦᱮᱱᱟ ᱟᱨ ᱡᱩᱫᱤ᱾ ᱥᱟᱨᱟ ᱜᱷᱟᱸᱲᱤᱡ ᱜᱤᱛᱤᱡ ᱫᱩᱲᱩᱵ ᱨᱮᱜᱮᱢ ᱛᱟᱦᱮᱱᱟ ᱛᱟᱦᱱᱮ ᱨᱳᱜᱽ ᱟᱡᱟᱨ᱾ ᱛᱤᱜᱤ ᱦᱮᱡ ᱦᱮᱡ ᱧᱟᱢ ᱢᱮᱭᱟ ᱱᱟᱣᱟ ᱱᱟᱣᱟ ᱨᱳᱜᱽ ᱟᱡᱟᱨ᱾
ᱦᱳᱭ ᱦᱳᱭ᱾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
ᱟᱨ ᱱᱮᱛᱟᱨ ᱢᱟ ᱟᱹᱰᱤ ᱠᱤᱪᱷᱩ ᱢᱟᱱᱮ᱾ ᱵᱤᱵᱷᱤᱱᱱᱚ ᱨᱚᱠᱚᱢ ᱠᱤᱴᱱᱟᱥᱚᱠ ᱠᱚᱵᱚᱱ ᱮᱢ ᱫᱟ ᱦᱟᱱᱟ ᱱᱚᱣᱟ ᱠᱚ ᱚᱱᱟ ᱠᱚᱛᱮ ᱨᱳᱜᱽ ᱨᱳᱜᱽ ᱡᱟᱞᱟ ᱠᱚᱦᱚᱸ ᱟᱹᱰᱤ ᱡᱳᱨ ᱜᱮ ᱵᱟᱹᱲᱛᱤ ᱠᱟᱱᱟ᱾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
ᱞᱟᱦᱟ ᱛᱮ ᱞᱟᱦᱟ ᱛᱮ ᱨᱩᱣᱟᱹ ᱞᱮ ᱠᱷᱟᱱ ᱮᱸ ᱠᱟᱹᱴᱤᱡ ᱪᱩᱞᱩᱝ ᱡᱟᱦᱟᱸᱭ ᱰᱟᱠᱛᱟᱨ ᱴᱷᱮᱱ ᱜᱮ ᱨᱟᱱᱮ ᱡᱚᱝ-ᱟ ᱪᱷᱴᱳ ᱠᱷᱟᱴᱚ᱾ ᱡᱟᱦᱟᱸ ᱟᱛᱩ ᱠᱚᱨᱮᱱ ᱠᱚ ᱛᱟᱦᱮᱱᱟ ᱩᱱᱠᱩ ᱴᱷᱮᱱ ᱠᱷᱚᱱ ᱜᱮ ᱠᱚ ᱵᱷᱟᱜᱮ ᱠᱚᱜ-ᱟ, ᱱᱮᱛᱟᱨ ᱫᱚ ᱟᱫᱚ ᱵᱟᱝᱠᱚ ᱵᱷᱟᱜᱮᱜ ᱠᱟᱱ ᱟᱜᱮ ᱢᱟᱭᱟᱝ ᱯᱚᱨᱤᱠᱷᱟ ᱦᱳᱭᱳᱜ-ᱟ ᱪᱮᱜ ᱪᱤ ᱠᱟᱹ ᱦᱳᱭᱳᱜ-ᱟ ᱛᱚᱵᱮ ᱱᱟ ᱦᱟᱹᱱᱤ ᱨᱟᱱ ᱮ ᱮᱢᱟᱭᱟ ᱰᱟᱠᱛᱟᱨ ᱛᱟᱯᱚᱨᱮ ᱵᱷᱟᱜᱮᱜ ᱠᱟᱱᱟ᱾
ᱦᱳᱭ ᱦᱳᱭ ᱱᱮᱛᱟᱨ ᱫᱚ ᱚᱝᱠᱟ ᱜᱮ᱾ ᱱᱮᱛᱟᱨ ᱫᱚ ᱟᱨ ᱟᱹᱰᱤ ᱢᱟᱨᱟᱝ ᱢᱟᱨᱟᱝ᱾ ᱮᱸ ᱢᱟᱨᱟᱝ ᱢᱟᱨᱟᱝ ᱨᱳᱜᱽ ᱟᱡᱟᱨ ᱠᱚ ᱦᱤᱡᱩᱜ ᱠᱟᱱᱟ ᱡᱟᱦᱟᱸ ᱫᱚ ᱩᱱᱫᱤᱱ ᱵᱟᱝ ᱧᱮᱞ ᱵᱟᱲᱟ ᱟᱠᱟᱱᱟ᱾ ᱱᱟᱣᱟ ᱱᱟᱣᱟ ᱱᱟᱜ ᱠᱚ ᱡᱟᱦᱟᱸ ᱫᱚ ᱧᱩᱛᱩᱢ ᱠᱚᱦᱚᱸ ᱵᱟᱝ ᱵᱚᱱ ᱵᱟᱲᱟᱭᱟ᱾ ᱟᱨ ᱡᱟᱦᱟᱸ ᱫᱚ ᱱᱤᱛ ᱦᱟᱹᱨᱤᱡ ᱛᱮ ᱱᱚᱝᱠᱟ ᱨᱟᱱ ᱠᱚᱦᱚᱸ ᱟᱣᱨᱤ ᱵᱮᱱᱟᱜ-ᱟ ᱚᱱᱠᱟ ᱱᱟᱣᱟ ᱱᱟᱣᱟ ᱨᱳᱜᱽ ᱟᱡᱟᱨ ᱠᱚ ᱟᱵᱚ᱾ ᱛᱟᱞᱟᱨᱮ ᱧᱮᱞ ᱧᱟᱢᱚᱜ ᱠᱟᱱᱟ᱾ ᱟᱫᱚ ᱱᱚᱣᱟ ᱠᱚᱨᱮᱱᱟᱜ ᱠᱟᱨᱚᱱ ᱫᱚ ᱟᱹᱵᱤᱱ ᱫᱚ ᱪᱮᱫ ᱦᱮᱸ ᱪᱮᱫ ᱵᱤᱱ ᱢᱚᱱᱮᱭᱟ ᱡᱮ ᱱᱚᱣᱟ ᱠᱚᱨᱮᱱᱟᱜ ᱠᱟᱨᱚ ᱪᱮᱫ ᱠᱷᱟᱹᱛᱤᱨ ᱛᱮ ᱱᱚᱝᱠᱟ ᱟᱵᱚ ᱛᱟᱞᱟᱨᱮ ᱱᱚᱝᱠᱟ ᱱᱟᱣᱟ ᱱᱟᱣᱟ ᱨᱳᱜᱽ ᱟᱡᱟᱨ ᱦᱤᱡᱩᱜ ᱠᱟᱱᱟ ᱡᱩᱫᱤ ᱵᱤᱱ ᱵᱟᱲᱟᱭ ᱠᱷᱟᱱ ᱠᱟᱹᱴᱤᱡ ᱞᱟᱹᱭ ᱵᱤᱱ ᱥᱮ?
ᱱᱚᱣᱟ ᱠᱚᱨᱮ ᱫᱚ ᱚᱱᱟ ᱡᱚᱢ ᱧᱩ ᱡᱚᱢ ᱠᱚ ᱦᱟᱱᱟ ᱱᱟᱣᱟ᱾ ᱢᱟᱱᱮ ᱞᱟᱦᱟᱛᱮᱱ ᱦᱚᱲ ᱡᱮᱢᱚᱱ ᱠᱚ ᱡᱚᱢ ᱠᱮᱭᱟ ᱟᱲᱟᱜ ᱥᱟᱠᱟᱢ ᱠᱚ ᱵᱤᱥᱤ ᱠᱚ ᱡᱚᱢ ᱠᱮᱭᱟ᱾ ᱩᱱᱠᱩᱣᱟᱜ ᱚᱱᱟᱛᱮ ᱨᱳᱜᱽ ᱟᱡᱟᱨ ᱦᱚᱸ ᱵᱟᱝ ᱛᱟᱦᱮᱸ ᱠᱟᱱᱟ ᱪᱮᱜ ᱦᱚᱸ ᱵᱟᱝ ᱛᱟᱦᱮᱸ ᱠᱟᱱᱟ ᱟᱵᱚ ᱚᱱᱟ ᱠᱚ ᱵᱟᱵᱚᱱ ᱡᱚᱢ ᱫᱟ᱾ ᱯᱷᱮᱱᱥᱤ ᱡᱤᱱᱤᱥ ᱵᱚᱱ ᱡᱚᱢ ᱫᱟ ᱚᱱᱟ ᱥᱩᱱᱩᱢ ᱦᱚᱸᱵᱚᱱ ᱡᱚᱢ ᱫᱟ ᱦᱟᱱᱮ᱾ ᱥᱩᱱᱩᱢ ᱠᱚ ᱱᱤᱡᱮᱛᱮ ᱥᱩᱱᱩᱢ ᱞᱮᱱ ᱠᱟᱛᱮᱫ ᱫᱚ ᱵᱟᱵᱚᱱ ᱡᱚᱢ ᱫᱟ᱾ ᱡᱟᱦᱟᱸ ᱥᱩᱱᱩᱢ ᱵᱚᱱ ᱠᱤᱨᱤᱧᱮᱫ ᱛᱮᱵᱚᱱ ᱡᱚᱢ ᱮᱫᱟ ᱡᱟᱛᱮ ᱠᱤᱪᱷᱩ ᱵᱚᱱ ᱠᱤᱨᱤᱧ ᱮᱫᱟ᱾ ᱢᱚᱥᱞᱟ ᱠᱚᱵᱚᱱ ᱠᱤᱨᱤᱧ ᱮᱫᱟ ᱢᱚᱥᱞᱟ ᱠᱚᱦᱚᱸ ᱫᱚᱢᱮ ᱵᱚᱱ ᱡᱚᱢ ᱫᱟ ᱚᱱᱟ ᱠᱚᱦᱚᱸ ᱛᱚ ᱠᱮᱢᱤᱠᱮᱞ ᱠᱚ ᱮᱢᱟᱜ ᱠᱟᱱᱟ ᱵᱟᱝᱠᱷᱟᱱ ᱚᱱᱟ ᱫᱚ ᱱᱚᱥᱴᱚᱜ-ᱟ᱾
ᱴᱷᱤᱠ
ᱥᱩᱱᱩᱢ ᱠᱚᱨᱮᱜ ᱦᱚᱸ ᱡᱩᱫᱤ ᱠᱮᱢᱤᱠᱮᱞ ᱵᱟᱢ ᱵᱟᱝᱠᱚ ᱮᱢᱟ ᱚᱱᱟ ᱦᱚᱸ ᱱᱚᱥᱴᱚᱜ-ᱟ ᱟᱨ ᱚᱱᱟ ᱢᱚᱥᱞᱟ ᱠᱚᱨᱮ ᱡᱩᱫᱤ ᱵᱟᱝᱠᱚ ᱮᱢᱟ ᱱᱚᱥᱴᱚᱜ-ᱟ ᱛᱟᱦᱞᱮ ᱚᱱᱟ ᱠᱚᱛᱮ ᱟᱵᱚᱣᱟᱜ ᱵᱷᱤᱛᱤᱨ ᱨᱮᱱᱟᱜ ᱞᱤᱵᱷᱟᱨ ᱠᱚ ᱡᱷᱚᱛᱚ ᱱᱚᱥᱴᱚᱭᱫᱟᱭ ᱞᱤᱵᱷᱟᱨ ᱱᱚᱥᱴᱚᱭᱫᱟᱭ ᱡᱟᱦᱟᱸ ᱠᱤᱰᱱᱤ ᱠᱚ ᱤᱭᱟᱹ ᱠᱚ ᱪᱟᱜ ᱠᱟᱱᱟ ᱚᱱᱟ ᱠᱚ ᱟᱹᱰᱤ ᱡᱳᱨᱮ ᱱᱚᱥᱴᱚᱭᱮᱫᱟ ᱛᱟᱯ ᱯᱚᱨᱮ ᱟᱨᱚ ᱠᱤᱴᱱᱟᱥᱚᱠ ᱠᱚ ᱮᱢ ᱦᱩᱭᱩᱜ ᱠᱟᱱᱟ ᱤᱭᱟᱹ ᱠᱚᱨᱮᱜ ᱡᱟᱦᱟᱸ ᱥᱚᱵᱡᱤ ᱠᱚᱨᱮᱜ ᱦᱳᱲᱳ ᱠᱚᱨᱮᱜ ᱟᱹᱞᱩ ᱠᱚᱨᱮᱜ, ᱚᱱᱟ ᱠᱚᱛᱮᱦᱚᱸ ᱟᱹᱰᱤ ᱡᱳᱨᱮ ᱱᱚᱥᱴᱚᱭᱮᱫᱟ ᱚᱱᱟᱛᱮᱜᱮ ᱨᱳᱜᱽ ᱟᱡᱟᱨ ᱠᱚᱫᱚ ᱵᱟᱹᱲᱛᱤᱜ ᱠᱟᱱᱟ᱾
ᱦᱟᱭ
ᱟᱨᱚ ᱟᱭᱢᱟ ᱞᱮᱠᱟᱱᱟᱜ ᱤᱭᱟᱹ ᱫᱚ ᱢᱮᱱᱟᱜ ᱜᱮᱭᱟ ᱢᱟᱱᱮ ᱵᱤᱥᱮᱥ ᱵᱷᱩᱢᱤᱠᱟ ᱛᱚ ᱚᱱᱟ ᱠᱚᱜᱮ ᱯᱟᱞᱚᱱ ᱫᱟᱭ ᱮᱠᱷᱚᱱ᱾ ᱛᱟᱯᱚᱨᱮ ᱟᱨᱚ ᱟᱹᱰᱤ ᱥᱩᱠᱟᱹᱞᱤ ᱦᱚᱲᱢᱚ ᱦᱩᱭ ᱟᱠᱟᱱᱟ ᱡᱮᱢᱚᱱ ᱯᱚᱨᱤᱥᱨᱚᱢ ᱵᱟᱹᱱᱩᱜ-ᱟ ᱮᱥᱤ ᱠᱚᱨᱮᱜ ᱠᱚ ᱛᱟᱦᱮᱱ ᱠᱟᱱᱟ ᱡᱟᱦᱟᱸᱭ ᱩᱱᱠᱩᱣᱟᱜ ᱦᱚᱸ ᱟᱹᱰᱤ ᱡᱳᱨᱜ ᱛᱮᱦᱚᱸ ᱠᱚ ᱡᱫᱤ ᱡᱟᱦᱟᱸ ᱱᱟᱜ ᱤᱭ ᱧᱟᱢᱮᱫ ᱠᱚᱣᱟ ᱩᱱᱠᱩ ᱫᱚ ᱵᱟᱧᱪᱟᱣ ᱫᱚ ᱟᱫᱚ ᱥᱚᱢᱚᱥᱥᱟ ᱜᱚᱫᱚᱜ ᱠᱟᱱ ᱛᱟᱠᱚᱣᱟ᱾
ᱦᱳᱭ
ᱚᱱᱮ ᱡᱟᱦᱟᱸᱭ ᱡᱩᱫᱤ ᱴᱟᱠᱟ ᱯᱚᱭᱥᱟ ᱢᱮᱱᱟᱜ ᱛᱟᱭᱟ ᱩᱱᱤ ᱡᱳᱨᱛᱮ ᱟᱵᱚᱣᱟᱜ ᱵᱷᱟᱨᱚᱛ ᱵᱟᱭᱨᱮ ᱨᱮᱦᱚᱸ ᱪᱟᱞᱟᱜ ᱠᱟᱱᱟᱭ ᱵᱷᱟᱜᱮ ᱵᱷᱟᱜᱮ ᱥᱟᱨᱡᱟᱨᱤ ᱠᱚ ᱟᱹᱰᱤ ᱠᱤᱪᱷᱩ ᱳᱭ ᱤᱭᱟᱹ ᱠᱚ ᱢᱮᱱᱟᱜ ᱠᱚᱣᱟ ᱚᱱᱟ ᱠᱚ ᱛᱮᱜᱮ ᱵᱟᱧᱪᱟᱜ ᱠᱟᱱᱟᱭ, ᱟᱨ ᱡᱟᱦᱟᱸᱭ ᱚᱝᱠᱟ ᱤᱭᱟᱹ ᱵᱟᱹᱱᱩᱜ ᱛᱟᱭᱟ ᱚᱱᱠᱟ ᱥᱩᱥ ᱵᱟᱹᱱᱩᱜ ᱛᱟᱭᱟ ᱩᱱᱤ ᱫᱚ ᱟᱫᱚ ᱜᱚᱡ ᱪᱷᱟᱲᱟ ᱫᱚ ᱩᱯᱟᱹᱭ ᱵᱟᱹᱱᱩᱜ ᱛᱟᱭᱟ᱾
ᱴᱷᱤᱠ
ᱚᱸ ᱛᱟᱦᱞᱮ ᱟᱯᱮ ᱥᱮ ᱠᱚ ᱨᱚᱦᱚᱭ ᱠᱟᱫᱟ ᱥᱮ ᱵᱟᱝ?
ᱦᱩᱲᱩ ᱠᱚᱫᱚ ᱱᱚᱜᱚᱭ ᱛᱚ ᱟᱞᱮᱥᱮᱫ ᱫᱚ ᱨᱚᱦᱚᱭ ᱪᱟᱹᱟᱞᱩᱜ ᱠᱟᱱ ᱜᱮᱭᱟ ᱟᱞᱮᱥᱮᱫ ᱫᱚ ᱢᱟᱱᱮ ᱞᱟᱦᱟᱭ ᱫᱟᱜ ᱠᱟᱫᱟᱭ ᱛᱚ ᱚᱱᱟ ᱫᱟᱜ ᱛᱮᱜᱮ ᱵᱟᱹᱫᱽ ᱠᱷᱮᱛ ᱠᱚ ᱯᱮᱨᱮᱡ ᱟᱠᱟᱱ ᱛᱟᱦᱮᱸᱜ ᱟᱸ ᱩᱱ ᱠᱷᱚᱱ ᱜᱮ ᱟᱞᱮ ᱥᱮᱫ ᱫᱚ ᱨᱚᱦᱚᱭ ᱠᱟᱹᱢᱤ ᱦᱚᱨᱟ ᱛᱚᱠᱚ ᱮᱦᱚᱵ ᱟᱠᱟᱫ ᱛᱟᱦᱮᱸᱜ ᱱᱤᱛᱳᱜ ᱫᱚ ᱢᱟᱱᱮ ᱯᱨᱟᱭ ᱞᱮᱠᱟ ᱠᱚ ᱩᱸᱢ ᱪᱟᱵᱟ ᱟᱹᱜᱩ ᱠᱟᱫᱟ ᱠᱚ ᱡᱟᱦᱟᱸ ᱛᱚᱞᱟ ᱜᱟᱹᱰᱤ ᱠᱚ ᱛᱟᱦᱮᱸ ᱠᱟᱱᱟ ᱚᱱᱟ ᱠᱚᱨᱮᱜ ᱚᱱᱟ ᱠᱚᱜᱮ ᱱᱤᱛᱳᱜ ᱫᱚᱠᱚ ᱨᱚᱦᱚᱭ ᱵᱟᱲᱟᱭ ᱫᱟ ᱟᱫᱚ ᱚᱱᱟ ᱠᱚ ᱨᱚᱦᱚᱭ ᱞᱮᱠᱷᱟᱱ ᱯᱟᱞ ᱥᱮᱫ ᱫᱚ ᱩᱸ ᱪᱟᱵᱟᱜ-ᱟ ᱦᱮᱸ
ᱟᱞᱮ ᱥᱮᱜ ᱦᱚᱸ ᱚᱱᱠᱟ ᱜᱮ, ᱛᱟᱞᱮ ᱵᱤᱨ ᱫᱚ ᱛᱱᱟᱹ ᱥᱟᱸᱜᱤᱧ ᱨᱮ ᱟᱯᱮᱴᱮᱱ ᱠᱷᱚᱱ ᱫᱚ?
ᱩᱸ ᱵᱤᱨ ᱫᱚ ᱦᱟᱸ ᱟᱹ ᱟᱞᱮ ᱥᱮᱫ ᱠᱷᱚᱱ ᱫᱚ ᱱᱦᱟᱸᱜ ᱠᱟᱹᱴᱤᱜ ᱥᱟᱺᱜᱤᱧ ᱧᱚᱜ ᱜᱮᱭᱟ ᱟᱞᱮ ᱥᱩᱨ ᱥᱩᱯᱩᱨ ᱠᱚᱨᱮ ᱫᱚ ᱚᱱᱠᱟᱱ ᱟᱸ ᱥᱟᱨᱡᱚᱢ ᱵᱤᱨ ᱠᱚᱫᱚ ᱦᱟᱸᱜ ᱵᱟᱹᱱᱩᱜ ᱠᱟᱫᱟ ᱱᱚᱝᱠᱟᱱ ᱡᱟᱦᱟᱱ ᱮᱴᱟᱜ ᱡᱮᱢᱚᱱ ᱟᱠᱟᱥᱵᱟᱱᱤ ᱯᱚᱴᱟᱥ ᱢᱮ ᱚᱱᱟ ᱠᱚᱫᱚ ᱢᱮᱱᱟᱜ ᱠᱟᱫᱟ ᱥᱩᱨ ᱥᱩᱯᱩᱨ ᱠᱚᱨᱮ ᱦᱚᱭ ᱵᱟᱜᱟᱱ ᱦᱳᱭ ᱵᱤᱨ ᱨᱮᱫᱚ ᱵᱟᱹᱱᱩᱜ ᱠᱟᱫᱟ ᱟᱞᱮ ᱥᱩᱨ ᱥᱩᱯᱩᱨ ᱫᱚ ᱠᱟᱹᱴᱤᱜ ᱦᱳᱭ ᱴᱷᱤᱠ, ᱚ ᱥᱟᱺᱜᱤᱧ ᱥᱟᱺᱜᱤᱧ ᱢᱮᱱᱟᱜ-ᱟ ᱟᱹᱰᱤ ᱥᱟᱺᱜᱤᱧ ᱥᱟᱺᱜᱤᱧ ᱨᱮ ᱥᱟᱨᱡᱚᱢ ᱵᱤᱨ ᱠᱚᱫᱚ ᱢᱮᱱᱟᱜ ᱠᱟᱫᱟ ᱟᱞᱮ ᱥᱮᱫ ᱫᱚ᱾ ᱟᱯᱮᱥᱮᱫ
ᱛᱟᱞᱮ ᱥᱟᱠᱟ ᱟᱞᱮ ᱥᱮᱫ ᱫᱚ ᱥᱳᱨ ᱜᱮᱭᱟ ᱛᱟᱦᱞᱮ ᱥᱟᱦᱟᱱ ᱥᱟᱠᱟᱢ ᱠᱚᱫᱚ ᱟᱠᱟ ᱠᱚᱨᱮᱜ ᱯᱮ ᱧᱟᱢᱟ ᱟᱯᱮ
ᱟᱫᱚ ᱦᱟᱸᱜ ᱚᱱᱮ ᱛᱚ, ᱥᱟᱦᱟᱱ ᱠᱚᱫᱚ ᱚᱱᱟ, ᱵᱟᱜᱟᱱ ᱠᱚ ᱢᱮᱱᱟᱜ ᱚᱱᱟ ᱠᱚᱨᱮ ᱠᱷᱚᱱᱞᱮ ᱟᱹᱜᱩᱭ ᱜᱮᱭᱟ, ᱟᱨ ᱥᱟᱠᱟᱢ ᱠᱚᱫᱚ ᱡᱟᱦᱟᱸ ᱥᱟᱨᱡᱚᱢ ᱥᱟᱠᱟᱢ ᱡᱟᱦᱟᱸ ᱵᱚᱸᱜᱟᱼ ᱵᱩᱨᱩᱜ ᱨᱮ, ᱥᱮ ᱟᱵᱚᱣᱟᱜ ᱯᱚᱨᱚᱵ ᱠᱚᱨᱮᱜ ᱡᱟᱦᱟᱸ ᱯᱟᱛᱲᱟ ᱠᱚ ᱯᱷᱩᱲᱩᱜ ᱠᱚᱵᱚᱱ ᱵᱮᱱᱟᱣᱟ ᱚᱱᱟ ᱞᱟᱹᱜᱤᱫ ᱫᱚ ᱪᱟᱞᱟᱜ ᱜᱮᱭᱟ ᱠᱚ, ᱥᱟᱭᱠᱮᱞ ᱠᱚᱛᱮ, ᱠᱚ ᱪᱟᱞᱟᱜ ᱜᱮᱭᱟ ᱥᱟᱠᱟᱢ ᱦᱮᱡ, ᱦᱮᱡ ᱟᱹᱜᱩᱭᱟᱠᱚ᱾ ᱯᱚᱨᱚᱵᱽ ᱞᱟᱹᱜᱤᱫ ᱢᱚᱛᱚ ᱛᱮᱫ ᱾